ᱦᱮᱸ ᱡᱚᱦᱟᱨ ᱜᱮ, ᱦᱮᱸ ᱟᱸᱡᱚᱢᱚᱜ ᱠᱟᱱᱟ? ᱱᱟᱯᱟᱹᱭ ᱛᱚ?
ᱦᱮᱸ ᱟᱸᱡᱚᱢᱚᱜ ᱠᱟᱱ ᱜᱮᱭᱟ?
ᱦᱮᱸ ᱟᱸᱚᱢᱚᱜ ᱠᱟᱱᱟ।
ᱚ, ᱧᱤᱫᱟᱹ ᱡᱚᱦᱟᱨ ᱜᱚᱢᱠᱮ।
ᱦᱮᱸ।
ᱚ, ᱛᱟᱨᱯᱚᱨᱮ ᱪᱮᱫ ᱞᱮᱠᱟ ᱢᱮᱱᱟᱜ ᱯᱮᱭᱟ?
ᱚ ᱱᱟᱯᱟᱭ ᱵᱟᱲᱟ ᱜᱮ। ᱟᱯᱮᱜᱮ?
ᱟᱪᱪᱷᱟ ᱟᱪᱪᱷᱟ᱾ ᱟᱞᱮ ᱦᱚᱸ ᱱᱟᱯᱟᱭ ᱵᱟᱲᱟ ᱫᱚ ᱱᱟᱯᱟᱭ ᱵᱟᱲᱟ ᱜᱮ। ᱟᱨ ᱚᱱᱠᱟ ᱫᱚ ᱼᱼ ᱨᱩᱣᱟᱹ ᱦᱟᱹᱥᱩ ᱫᱚ ᱧᱟᱧᱟᱢ ᱜᱮᱭᱟ।
ᱚ ᱦᱮᱸ ᱚᱱᱟᱢᱟ ᱠᱟᱱ ᱜᱮ ᱛᱮ।
ᱫᱷᱟᱹᱨᱛᱤ ᱨᱮ ᱛᱟᱦᱮᱸ ᱠᱚᱟᱭ ᱜᱮ ᱡᱟᱦᱟᱸᱱᱚᱣᱟ ᱼᱼ
ᱦᱮᱸ ᱦᱮᱸ, ᱚᱱᱟ ᱦᱚᱸ ᱠᱟᱱ ᱜᱮ ᱛᱮ ᱦᱮᱸ।
ᱚ, ᱛᱟᱨᱯᱚᱨᱮ ᱪᱮᱫ ᱠᱚᱯᱮ ᱪᱤᱠᱟᱹ ᱵᱟᱲᱟᱭᱮᱫᱟ ᱚᱱᱛᱮ ᱫᱚ?
ᱚ, ᱪᱮᱫ ᱦᱚᱸ ᱪᱮᱫ ᱦᱚᱸ ᱵᱟᱝᱟ ᱚᱲᱟᱜ ᱠᱚᱨᱮ ᱜᱮ।
ᱚᱲᱟᱜ ᱠᱚᱨᱮ ᱜᱮ ᱵᱟᱝ? ᱟᱪᱪᱷᱟ। ᱟᱪᱪᱷᱟ ᱱᱤᱛᱚᱜ ᱢᱟ ᱵᱚᱨᱥᱟᱹ ᱫᱤᱱ ᱠᱟᱱ। ᱛᱚ ᱚᱱᱛᱮ ᱪᱮᱫᱠᱟᱭ ᱫᱟᱜ ᱮᱫᱟ?
ᱱᱚᱛᱮ ᱵᱟᱭ ᱫᱟᱜ ᱮᱫᱟ ᱟᱞ ᱥᱮᱱ ᱫᱚ। ᱫᱟᱜ ᱜᱮ ᱵᱟᱹᱱᱩᱜ ᱱᱟ ᱦᱮᱸ ᱵᱟᱭ ᱫᱟᱜ ᱮᱫᱟ।
ᱮᱸ ᱮᱠᱫᱚᱢ।
ᱫᱟᱜ ᱜᱮ ᱰᱟᱱᱩᱜᱼᱟ।
ᱨᱚᱦᱚᱲ ᱜᱮᱭᱟ ᱛᱟᱞᱦᱮ ᱚᱱᱟ ᱠᱚᱨᱮ?
ᱦᱮᱸ ᱨᱚᱦᱚᱲ ᱢᱟᱱᱮ ᱨᱚᱦᱚᱲ ᱪᱟᱵᱟ ᱜᱮᱭᱟ। ᱢᱚᱱᱮ ᱥᱮ ᱵᱟᱛᱟᱨᱮ, ᱵᱟᱛᱟᱨᱚᱜ ᱠᱟᱱ ᱞᱮᱠᱟ।
ᱱᱚᱛᱮ ᱫᱚ ᱵᱟᱝ ᱨᱚᱦᱚᱲᱟ, ᱫᱟᱜ ᱫᱚ ᱫᱟᱜ ᱠᱟᱜ ᱜᱮᱭᱟ ᱞᱟᱦᱟ ᱨᱮᱦᱚᱸ, ᱯᱨᱚᱛᱷᱚᱢ ᱥᱮᱫ ᱫᱟᱜ ᱞᱮᱫᱟ ᱚᱱᱛᱮ ᱢᱟ ᱨᱮᱭᱟᱜ, ᱛᱟᱯᱚᱨᱮ ᱢᱟᱡᱷ ᱠᱷᱟᱱᱮ ᱛᱤᱨ ᱧᱚᱜ ᱞᱮᱱᱟ ᱟᱵᱟᱨ ᱱᱤ ᱱᱤᱛᱚᱜ ᱫᱟᱜ ᱢᱚᱴᱟᱢᱩᱴᱤ ᱵᱷᱟᱜᱤ ᱫᱟᱜ ᱟᱠᱟᱫᱟ। ᱟᱨ ᱵᱟᱹᱫᱽ ᱠᱚᱨᱮ ᱫᱟᱜ ᱡᱚᱢᱟ ᱵᱟᱲᱟᱣ ᱠᱟᱱᱟ। ᱟᱫᱚ ᱯᱤᱟᱹ ᱵᱟᱹᱫᱽ ᱠᱚᱨᱮ ᱮᱱᱛᱮᱫ?
ᱦᱮᱸ ᱦᱮᱸ।
ᱫᱟᱜ ᱠᱚ ᱡᱚᱢᱟ ᱵᱟᱲᱟᱣ ᱠᱟᱱᱟ?
ᱦᱮᱸ ᱦᱮᱸ।
ᱟᱨ ᱞᱟᱦᱟ ᱠᱷᱚᱡ ᱫᱟᱜ ᱠᱟᱫᱟ ᱛᱚ, ᱟᱨ ᱦᱟᱹᱠᱩ ᱦᱚᱸ ᱢᱤᱫ ᱵᱟᱨᱭᱟ ᱠᱚ ᱦᱟᱹᱠᱩ ᱵᱟᱲᱟᱣ ᱠᱟᱱ ᱜᱮᱭᱟ ᱵᱷᱟᱜᱤ ᱜᱮ।
ᱦᱚᱸ᱾
ᱦᱟᱠᱩ ᱦᱚᱸ ᱜᱚᱡ ᱵᱟᱲᱟ ᱦᱩᱭᱱᱟ, ᱡᱟᱜᱮ ᱡᱚᱢ ᱵᱟᱲᱟ ᱦᱩᱭᱱᱟ।
ᱟᱞᱮᱥᱮᱫ ᱢᱟ ᱪᱮᱫ ᱜᱮ ᱵᱟᱹᱱᱩᱜ ᱠᱟᱫᱟ। ᱫᱟᱜ ᱜᱮ ᱵᱟᱹᱱᱩᱜᱼᱟ।
ᱚᱱᱛᱮ ᱫᱚ ᱫᱟᱜ ᱫᱚ ᱢᱮᱱᱟᱜ ᱜᱮᱭᱟ ᱦᱮᱸ। ᱟᱫᱚ ᱦᱟᱞᱮ ᱦᱩᱲᱩ ᱠᱚ ᱞᱟᱦᱟ ᱨᱮ ᱨᱚᱦᱚᱭᱟ, ᱦᱟᱯᱛᱟ ᱯᱚᱨᱮ ᱦᱟᱸᱜ। ᱜᱟᱹᱪᱷᱤ ᱠᱚᱦᱚᱸ ᱦᱩᱭ ᱦᱮᱡ ᱠᱟᱱᱟ। ᱟᱫᱚ ᱴᱨᱟᱠᱴᱟᱨ ᱠᱚᱫᱚ ᱼᱼ ᱱᱚᱛᱮ ᱢᱟ ᱱᱟᱦᱮᱞ ᱢᱟ ᱱᱤᱛᱚᱜ ᱢᱟ ᱵᱟᱹᱱᱩᱜ ᱰᱟᱜᱝᱨᱤ ᱠᱚᱢᱟ ᱵᱟᱹᱱᱩᱜ ᱱᱤᱛᱚᱜ ᱴᱨᱟᱠᱴᱟᱨ ᱛᱮᱜᱮ ᱦᱟᱸᱜ ᱥᱤ ᱦᱩᱭᱩᱜ ᱠᱟᱱᱟ। ᱢᱤᱫ ᱪᱟᱥ ᱥᱤ ᱦᱩᱭ ᱠᱟᱱᱟ, ᱟᱨ ᱵᱟᱨ ᱪᱟᱥ ᱜᱟᱱ ᱥᱤ ᱞᱮᱠᱷᱟᱡ ᱜᱮ ᱞᱚᱥᱚᱫᱼᱟ ᱮᱠᱚᱨᱮ।
ᱦᱮᱸ ᱾
ᱛᱟᱦᱚᱞᱮ ᱥᱚᱵᱽᱡᱤ ᱠᱚᱫᱚ ᱪᱮᱫ ᱠᱚᱯᱮ ᱞᱟᱜᱟᱣ ᱵᱟᱲᱟᱭᱟ ᱚᱱᱟ ᱠᱚᱨᱮ?
ᱥᱚᱵᱽᱡᱤ ᱠᱚᱫᱚ ᱱᱮᱛᱟᱨ ᱫᱤᱱ ᱫᱚ ᱥᱮᱨᱚᱠᱚᱢ ᱥᱚᱵᱽᱡᱤ ᱠᱚᱦᱚᱸ ᱵᱟᱝ ᱦᱩᱭᱩᱜ ᱜᱮᱭᱟ ᱛᱚ᱾
ᱦᱮᱸ᱾
ᱤᱱᱟᱹ ᱜᱮᱛᱮ᱾
ᱚᱻ ᱟᱨ ᱱᱚᱛᱮ ᱫᱚ ᱥᱚᱵᱽᱡᱤ ᱫᱚ ᱮᱠᱫᱚᱢ ᱫᱚᱢᱮ ᱦᱩᱭᱩᱜ-ᱟ ᱡᱟᱦᱟᱱ ᱥᱚᱵᱽᱡᱤ ᱯᱚᱴᱚᱞ ᱠᱟᱱ, ᱢᱟᱹᱨᱤᱪ ᱠᱟᱱ, ᱰᱷᱮᱬᱚᱥ ᱠᱟᱱ, ᱵᱮᱸᱜᱟᱲ ᱠᱟᱱ, ᱟᱹᱞᱩ ᱠᱟᱱ, ᱯᱚᱴᱚᱞ ᱠᱟᱱ, ᱠᱚᱵᱤ ᱠᱟᱱ, ᱨᱟᱹᱥᱩᱱ ᱠᱟᱱ, ᱯᱮᱸᱭᱟᱡᱽ ᱠᱟᱱ, ᱜᱟᱹᱫᱷᱟᱹᱨᱤ ᱠᱟᱱ, ᱠᱩᱬᱟᱹ ᱠᱟᱱ ᱠᱟᱨᱭᱟ ᱠᱟᱱ, ᱡᱚᱸᱰᱨᱟ ᱠᱟᱱ
ᱟᱞᱮ ᱥᱮᱱ ᱫᱚ, ᱟᱞᱮ ᱥᱮᱱ ᱫᱚ ᱥᱮ ᱨᱮᱭᱟᱲ ᱫᱤᱱ ᱪᱷᱟᱲᱟ ᱵᱟᱝ ᱦᱩᱭᱩᱜ ᱜᱮᱭᱟ᱾
ᱨᱮᱭᱟᱲ ᱫᱤᱱ ᱦᱚᱸ ᱦᱩᱭᱩᱜ ᱜᱮᱭᱟ ᱢᱟᱱᱮ ᱥᱤᱡᱤᱱ ᱨᱮᱱᱟᱜ ᱪᱮᱫ ᱞᱮᱠᱟ ᱟᱵᱟᱫ ᱚᱝᱠᱟ ᱜᱮ᱾
ᱵᱟᱥ ᱤᱭᱟᱹ ᱨᱮᱫᱚ ᱵᱟᱞᱮ ᱨᱚᱦᱚᱭ ᱜᱮᱭᱟ ᱛᱚ ᱵᱤᱥᱤ ᱫᱚ᱾
ᱟᱪᱪᱷᱟ ᱚᱱᱛᱮᱱᱟᱜ ᱦᱟᱥᱟ ᱫᱚ ᱪᱮᱫ ᱦᱟᱥᱟ ᱠᱟᱱᱟ? ᱯᱩᱞᱤ ᱦᱟᱥᱟ, ᱜᱤᱛᱤᱞ ᱦᱟᱥᱟ ᱢᱟ ᱛᱟᱞᱦᱮ ᱟᱹᱰᱤ ᱢᱚᱡᱽ ᱚᱱᱟ ᱚᱝᱠᱟᱱ ᱡᱟᱭᱜᱟ ᱟᱵᱟᱫ ᱵᱟᱝ ᱦᱩᱭᱩᱜ᱾
ᱫᱟᱜ ᱨᱮᱭᱟᱜ ᱚᱵᱷᱟᱵ ᱦᱩᱭ ᱢᱮᱱᱟᱜ ᱠᱟᱫᱟ ᱛᱚ ᱤᱱᱟᱹ ᱛᱮ, ᱟᱨ ᱦᱩᱲᱩ ᱜᱮ ᱵᱤᱥᱤ ᱪᱟᱥ ᱦᱩᱭᱩᱜ-ᱟ ᱛᱚ᱾ ᱟᱨ ᱦᱩᱲᱩ ᱜᱮ ᱵᱤᱥᱤ ᱪᱟᱥ ᱦᱩᱭᱩᱜ-ᱟ ᱤᱱᱟᱹᱛᱮ᱾
ᱜᱤᱛᱤᱞ ᱨᱮᱱᱟ ᱛᱟᱦᱞᱮ ᱱᱤᱛ ᱡᱩᱫᱤ ᱠᱚᱵᱤ ᱠᱚ ᱞᱟᱜᱟᱣ ᱞᱮᱠᱷᱟᱡ ᱛᱟᱦᱞᱮ ᱠᱷᱩᱵ ᱵᱷᱟᱜᱤ ᱴᱷᱤᱠᱚᱜ-ᱟ ᱛᱟᱦᱞᱮ᱾ ᱠᱷᱩᱵᱤ ᱫᱟᱢᱚᱜ-ᱟ ᱱᱤᱛ ᱯᱚᱸᱭᱛᱨᱤᱥ ᱴᱟᱠᱟ, ᱪᱚᱞᱞᱤᱥ ᱴᱟᱠᱟ ᱚᱱᱠᱟ ᱧᱟᱢᱚᱜ-ᱟ᱾ ᱟᱨ ᱱᱮᱛᱟᱨ ᱢᱟ ᱵᱚᱨᱥᱟ ᱫᱤᱱ ᱠᱟᱱᱟ᱾ ᱚᱨ ᱵᱚᱨᱥᱟ ᱫᱤᱱ ᱠᱚᱵᱤ ᱫᱚ ᱟᱵᱟᱨ ᱴᱟᱯ ᱜᱮᱭᱟ, ᱨᱤᱠᱥ ᱜᱮᱭᱟ᱾
ᱦᱩᱸ᱾
ᱫᱟᱜ ᱞᱮᱠᱷᱟᱡ ᱜᱮ ᱮᱠᱫᱚᱢ ᱚᱱᱟ ᱫᱚ ᱥᱮᱭᱟᱜ-ᱟ᱾ ᱠᱚᱯᱤ ᱠᱚᱫᱚ, ᱱᱤᱛᱳᱜ ᱠᱚ ᱛᱚ ᱟᱨᱦᱚᱸ ᱚᱱᱠᱟ ᱛᱮᱜᱮ ᱨᱤᱠᱥ ᱠᱚ ᱦᱟᱛᱟᱣ ᱵᱟᱲᱟ ᱦᱚᱲ ᱠᱤᱪᱷᱩ ᱠᱤᱪᱷᱩ ᱦᱟᱛᱟ ᱵᱟᱲᱟᱭᱟ᱾ ᱠᱤᱱᱛᱩ ᱚᱱᱛᱮ ᱨᱮᱭᱟᱲ ᱨᱮᱭᱟᱲ ᱫᱤᱱ ᱫᱚ ᱡᱷᱟᱲᱮ ᱠᱚ ᱟᱵᱟᱫᱟ ᱠᱩᱵᱤ᱾ ᱛᱟᱦᱞᱮ ᱩᱛᱩ ᱛᱮᱭᱟᱜ ᱠᱚ ᱟᱯᱮ ᱫᱚ ᱛᱟᱦᱞᱮ ᱠᱤᱨᱤᱧ ᱞᱟᱜᱟᱣ ᱯᱮᱭᱟ ᱟᱵᱚ ᱵᱟᱡᱟᱨ?
ᱦᱮᱸ ᱠᱤᱨᱤᱧ ᱞᱟᱜᱟᱣ ᱞᱮᱜᱮᱭᱟ᱾
ᱟᱞᱮ ᱱᱚᱛᱮ ᱫᱚ ᱵᱟᱞᱮ ᱠᱤᱨᱤᱧ ᱵᱟᱲᱟᱭᱟ, ᱵᱟᱲᱜᱮ ᱵᱷᱤᱴᱟᱹ ᱠᱚᱨᱮ ᱠᱷᱚᱡ ᱜᱮ ᱤᱱᱟᱹ ᱠᱚᱜᱮ᱾ ᱟᱨ ᱯᱩᱠᱷᱨᱤ ᱠᱩ ᱚᱱᱛᱮ ᱢᱮᱱᱟᱜ-ᱟ? ᱯᱩᱠᱷᱨᱤ ᱠᱩ ᱡᱚᱞᱟ ᱠᱚ?
ᱡᱚᱞᱟ ᱠᱚ ᱯᱩᱠᱷᱨᱤ, ᱯᱩᱠᱷᱨᱤ ᱠᱚᱫᱚ ᱢᱮᱱᱟᱜ ᱜᱮᱭᱟ, ᱡᱚᱞᱟ ᱠᱚᱫᱚ ᱵᱟᱹᱱᱩᱜ-ᱟ᱾
ᱵᱟᱡᱟᱨ ᱠᱩ?
ᱜᱟᱡᱟᱲ ᱠᱚᱦᱚᱸ ᱥᱮᱨᱚᱠᱚᱢ ᱵᱟᱹᱱᱩᱜ-ᱟ, ᱵᱤᱨ ᱢᱮᱱᱟᱜ ᱛᱟᱞᱮᱭᱟ, ᱟᱫᱚ ᱵᱤᱨ ᱥᱮᱫ ᱫᱚ ᱚᱠᱚᱭ ᱪᱟᱞᱟᱜ ᱜᱮᱭᱟ᱾
ᱛᱤᱱᱟᱹᱜ ᱥᱟᱹᱱᱟᱹᱧᱟ ᱵᱤᱨ?
ᱠᱩ, ᱠᱩᱞᱦᱤ ᱢᱩᱪᱟᱹᱫ ᱨᱮᱜᱮ, ᱠᱩᱞᱦᱤ ᱢᱩᱪᱟᱹᱫ ᱨᱮᱜᱮ᱾
ᱚᱻ ᱛᱟᱞᱦᱮ ᱢᱤᱫ ᱥᱚ ᱢᱤᱴᱟᱨ ᱤᱸᱝᱠᱟ ᱵᱟᱝ?
ᱦᱮᱸ᱾
ᱚᱻ ᱛᱟᱦᱞᱮ ᱵᱚᱛᱚᱨ ᱠᱚᱫᱚ ᱵᱟᱝ ᱟᱹᱭᱠᱟᱹᱣ ᱵᱟᱲᱟᱜ-ᱟ ᱟᱫᱚ?
ᱵᱟ ᱵᱟ, ᱵᱚᱛᱚᱨ ᱨᱮᱭᱟᱜ ᱪᱮᱫ? ᱦᱮᱸ ᱞᱟᱹᱴᱩ ᱜᱮᱭᱟ᱾
ᱛᱟᱣ ᱢᱚᱴᱟᱢᱩᱴᱤ ᱯᱟᱸᱪ ᱪᱷᱚ ᱵᱤᱜ ᱪᱷᱚ ᱵᱤᱜᱷᱟᱹ ᱤᱝᱠᱟ?
ᱚᱱᱠᱟ ᱫᱚ, ᱟᱹᱰᱤ ᱞᱟᱹᱴᱩ ᱤᱱᱟᱹ ᱠᱷᱚᱱ ᱫᱚ᱾
ᱚᱱᱟ ᱠᱷᱚᱡ ᱞᱟᱹᱴᱩ?
ᱦᱮᱸ᱾
ᱵᱟ ᱵᱟ᱾
ᱟᱹᱰᱤ ᱞᱟᱹᱴᱩᱣᱟ ᱚᱱᱟ ᱫᱚ᱾ ᱟᱸᱡᱚᱢ ᱢᱮ ᱡᱤᱞᱤᱧ ᱤᱭᱟᱹᱛᱮ ᱱᱚᱝᱠᱟ ᱪᱚᱣᱲᱟ ᱛᱮᱜᱮ ᱢᱮᱱᱟᱜ-ᱟ ᱰᱮᱹᱲ ᱠᱤᱞᱳᱢᱤᱴᱟᱨ᱾
ᱚᱻ ᱰᱮᱹᱲ ᱠᱤᱞᱳᱢᱤᱴᱟᱨ?
ᱦᱮᱸ ᱪᱚᱣᱲᱟ ᱛᱮ ᱟᱨ ᱡᱮᱞᱮᱧ ᱛᱮᱫᱚ ᱟᱹᱰᱤ ᱡᱮᱞᱤᱧᱟ ᱾
ᱚᱻ ᱪᱮᱫ ᱵᱮ ᱠᱚ ᱢᱮᱛᱟᱜ ᱠᱟᱱᱟ ᱚᱱᱟ ᱫᱚ?
ᱟᱫᱚ ᱨᱳᱰ ᱦᱟᱹᱴᱤᱧ ᱵᱟᱲᱟ ᱟᱠᱟᱱᱛᱮ ᱟᱨᱠᱤ ᱠᱟᱹᱴᱤᱡ, ᱟᱞᱮ ᱚᱱᱛᱮ ᱤᱭᱟᱹ ᱜᱮ ᱦᱮ ᱜᱚᱱᱯᱩᱨ ᱵᱤᱨ ᱠᱚ ᱢᱮᱛᱟᱜ ᱟ᱾
ᱚ ᱟᱪᱪᱷᱟ ᱚᱱᱟ ᱛᱟᱞᱟ ᱛᱟᱞᱟ ᱛᱮ ᱵᱤᱨ ᱛᱟᱞᱟ ᱛᱟᱞᱟ ᱛᱮ ᱦᱚᱲ ᱢᱮᱱᱟᱜ-ᱟ ᱵᱟᱝ?
ᱦᱮᱸ ᱦᱚᱲ ᱦᱟᱹᱴᱤᱧ ᱵᱟᱲᱟᱣ ᱠᱟᱱ ᱛᱮ ᱵᱟᱠᱷᱟᱡ ᱢᱤᱫᱴᱤᱱ ᱜᱮ ᱮᱢᱱᱤ ᱛᱮ ᱵᱤᱨ ᱫᱚ ᱟᱹᱰᱤ ᱜᱮ ᱢᱤᱫᱴᱮᱱ ᱜᱮ ᱛᱟᱦᱮᱸ ᱠᱟᱱᱟ ᱟᱹᱰᱤ ᱫᱤᱱ ᱫᱚᱼᱼ ᱨᱳᱰ ᱦᱟᱹᱴᱤᱧ ᱪᱟᱵᱟ ᱠᱮᱫ ᱛᱮᱼᱼ
ᱚᱯᱟᱠᱟᱜ ᱟ ᱦᱚᱲ ᱠᱚ ᱯᱟᱠᱟᱣ ᱟᱠᱟᱫᱟ᱾
ᱱᱮ ᱦᱚᱲ ᱠᱚ ᱯᱟᱠᱟᱣ ᱵᱟᱲᱟᱣ ᱟᱠᱟᱫᱟ᱾
ᱚ ᱯᱟᱠᱟᱣ ᱟᱠᱟᱫᱟ ᱠᱩ ᱟᱨ ᱞᱟᱭᱤᱴ ᱠᱚ ᱢᱮᱱᱟᱜᱼᱟ?
ᱞᱟᱭᱤᱴ ᱠᱚᱫᱚ ᱵᱟᱹᱱᱩᱜᱼᱟ᱾
ᱛᱟᱦᱚᱞᱮ ᱧᱤᱫᱟᱹ ᱧᱤᱫᱟᱹ ᱧᱤᱫᱟᱹ ᱧᱤᱫᱟᱹ ᱪᱟᱞᱟᱜ ᱦᱤᱡᱩᱜ ᱵᱚᱛᱚᱨ ᱵᱟᱝ ᱟᱹᱭᱠᱟᱹᱜᱼᱟ?
ᱵᱟ ᱵᱟ ᱵᱟᱼᱼ
ᱚ ᱡᱟᱦᱟᱸ ᱞᱮᱠᱟ ᱠᱚᱨᱮ ᱜᱚᱱᱰᱚᱜᱳᱞ ᱥᱮ ᱱᱩᱠᱩ ᱚᱼᱼ ᱚᱵᱚᱞᱟ ᱡᱤᱱᱤᱥ ᱦᱟᱹᱛᱤ ᱠᱩ ᱛᱩ. ᱭᱩ ᱠᱩᱼᱼ
ᱛᱚ ᱩᱱᱠᱩ ᱠᱚᱫᱚ ᱵᱟᱹᱱᱩᱜ ᱠᱚᱣᱟ ᱛᱚ᱾
ᱵᱟᱹᱱᱩᱜ ᱠᱚᱣᱟ?
ᱦᱩᱸ ᱵᱟᱹᱱᱩᱜ ᱠᱚᱣᱟ᱾
ᱵᱟ ᱵᱷᱩᱛ ᱠᱩ ᱪᱤᱞᱤ ᱠᱩ ᱢᱮᱱᱼᱼ
ᱪᱤᱞᱤ ᱜᱤ ᱵᱟᱹᱱᱩᱜ ᱠᱚᱣᱟ ᱩᱱᱠᱩ ᱦᱚᱸᱼᱼ
ᱵᱚᱛᱚᱨ ᱵᱟᱝ ᱟ. ᱭᱠᱟ. ᱭ ᱚᱜ ᱛᱟᱦᱚᱞᱮᱼᱼ
ᱥᱮ ᱚᱱᱟ ᱠᱚ ᱥᱚᱝᱚᱥᱠᱟᱨ ᱫᱚ ᱟᱹᱜᱩ ᱞᱮᱠᱷᱟᱱ ᱫᱚ ᱜᱟᱱᱚᱜᱼᱟ ᱚᱱᱟ ᱠᱚᱫᱚ ᱱᱮᱛᱟᱨ ᱟᱜ ᱡᱩᱠ ᱨᱮ᱾ ᱟᱫᱷᱟ ᱯᱟᱹᱛᱤᱭᱟᱣ ᱟᱜᱩ ᱞᱮᱠᱷᱟ. ᱡᱽ ᱟᱫᱷᱟ ᱟᱫᱷᱟ ᱯᱟᱹᱛᱤᱭᱟᱣ ᱟᱫᱷᱟ ᱯᱟᱹᱛᱤᱭᱟᱣᱼᱼ ᱟᱸᱫᱷᱟ ᱯᱟᱹᱛᱤᱭᱟᱣ ᱞᱮᱠᱷᱟᱱ ᱱᱮᱛᱟᱨ ᱠᱮᱛᱮ ᱫᱚ ᱵᱟᱝ ᱜᱟᱱᱚᱜᱼᱟ᱾
ᱡᱮᱫ ᱮᱱ ᱛᱳᱢᱟᱨ ᱤᱭᱟᱹ ᱚᱱᱟ ᱦᱚᱨ ᱫᱷᱟᱨᱮ ᱫᱷᱟᱨᱮ ᱛᱮ ᱚᱲᱟᱜ ᱢᱮᱱᱟᱜᱼᱟ ᱚᱱᱠᱟ ᱵᱤᱨ ᱫᱷᱟᱨᱮ ᱫᱷᱟᱨᱮ ᱛᱮ ᱚᱱᱠᱟ ᱦᱚᱨᱼᱼ
ᱵᱤᱨ ᱵᱷᱤᱛᱨᱤ ᱵᱤᱨ ᱵᱷᱤᱛᱨᱤ ᱨᱮ ᱢᱮᱱᱟᱜᱼᱟ᱾ ᱪᱮᱫ ᱫᱷᱟᱨᱮ ᱨᱮᱫᱚ ᱪᱮᱫ ᱮᱢ ᱢᱚᱱᱮᱭ ᱫᱟᱜ ᱵᱤᱨ ᱵᱷᱤᱛᱨᱤ ᱨᱮ ᱢᱮᱱᱟᱜ ᱟᱠᱟᱫᱟ᱾
ᱵᱤᱨ ᱵᱷᱛᱨᱤ ᱨᱮᱦᱚ ᱴᱚᱞᱟ ᱢᱮᱱᱟᱜᱼᱟ᱾
ᱦᱮᱸ ᱴᱚᱞᱟ ᱢᱮᱱᱟᱜᱼᱟ ᱡᱚᱛᱚ ᱜᱮ ᱢᱮᱱᱟᱜᱼᱟ ᱦᱚᱲ ᱠᱚ ᱢᱮᱱᱟᱜ-ᱟ ᱛᱚ ᱛᱟᱦᱮᱱᱟᱠᱚ ᱡᱚᱛᱚ ᱜᱮ᱾
ᱟᱫᱚ ᱰᱟᱦᱟᱨ ᱢᱮᱱᱟᱜᱼᱟ ᱵᱟᱝ?
ᱦᱮᱸᱰᱟᱦᱟᱨ ᱢᱮᱱᱟᱜ ᱟ ᱤᱱᱟ ᱜᱤ᱾
ᱚ ᱟᱪᱪᱷᱟ ᱟᱪᱪᱷᱟ ᱞᱟᱭᱤᱱ ᱠᱚ ᱡᱚᱛᱚ ᱢᱮᱱᱟᱜᱼᱟ?
ᱦᱮᱸ᱾
ᱚ ᱠᱳᱱᱳ ᱢᱟᱱᱮ ᱠᱩᱸᱢᱲᱩ ᱴᱩᱢᱲᱩ ᱚᱱᱠᱟᱼᱼ
ᱵᱟᱦᱸᱼᱼ ᱧᱤᱫᱳ ᱫᱚ ᱪᱮᱫ ᱦᱮ᱾ ᱠᱩ ᱡᱟᱭᱜᱮᱢᱼᱼ ᱩᱠᱟ ᱠᱩᱢᱲᱩ ᱫᱚᱠᱚ ᱛᱟᱦᱮᱱ ᱜᱮᱭᱟ ᱢᱟᱡᱷᱮ ᱢᱟᱡᱷᱮ ᱩᱱᱠᱩ ᱵᱮᱜᱽᱲᱟ ᱫᱚ ᱡᱟᱦᱟᱸ ᱫᱚ ᱦᱟᱺᱰᱤ ᱧᱩᱠᱩᱡᱽ ᱟᱨᱠᱤᱼᱼ ᱩᱱᱠᱩ ᱩᱱᱠᱩ ᱛᱮ ᱩᱱᱠᱩ ᱦᱚ ᱥᱟᱵᱷᱟᱵᱤᱠ ᱠᱟᱱᱼᱼ
ᱦᱮᱸ᱾
ᱡᱚᱛᱚ ᱢᱟᱡᱷᱮ ᱢᱟᱡᱷᱮ ᱚᱠᱟ ᱠᱚ ᱥᱩᱢᱳᱡ ᱡᱮᱫᱤᱱ ᱯᱚᱭᱥᱟ ᱠᱩ ᱵᱟᱝ ᱛᱟᱦᱮᱱ ᱛᱟᱠᱚᱣᱟ ᱛᱚᱠᱷᱚᱱ ᱜᱤᱼᱼ
ᱚᱹᱼᱼ ᱟᱞᱮ ᱱᱚᱛᱮ ᱫᱚ ᱵᱤᱨ ᱠᱚᱫᱚ ᱵᱟᱹᱱᱩᱜᱼᱟ ᱮᱠᱫᱚᱢ ᱥᱚᱢᱟᱱ ᱜᱮᱭᱟ ᱞᱮ ᱱᱚᱛᱮ ᱫᱚᱼᱼ
ᱦᱮᱸ᱾
ᱮᱠᱫᱚᱢ ᱦᱟᱱᱮ ᱧᱮᱞ ᱜᱚᱞ ᱠᱟᱢ ᱧᱮᱞ ᱛᱤᱱᱟᱹᱜ ᱥᱟᱺᱜᱤᱧ ᱪᱚ ᱚᱱᱠᱟ
ᱦᱩᱸ, ᱟᱞᱮ ᱥᱮᱫ ᱫᱚ ᱡᱚᱛᱚ ᱜᱮ ᱢᱚᱡᱽ ᱜᱮ ᱢᱮᱱᱟᱜ ᱛᱟᱞᱮᱭᱟ, ᱡᱚᱛᱚ ᱡᱟᱹᱛ ᱢᱮᱱᱟᱜ ᱠᱟᱫᱟ᱾
ᱟ ᱥᱟᱦᱟᱱ ᱠᱚᱢᱟ ᱛᱟᱦᱚᱞᱮ ᱵᱟᱝ ᱚᱵ ᱟᱜᱟᱞ ᱚᱱᱟ ᱠᱚᱨᱮ ᱢᱟ? ᱥᱟᱦᱟᱱ ᱥᱟᱠᱟᱢ ᱠᱚ
ᱢᱚᱡᱮᱜ ᱜᱤ, ᱮᱸ ᱦᱮᱸᱜ ᱵᱟ ᱚᱱᱟᱜ ᱠᱚ ᱨᱮᱭᱟᱜ ᱫᱚ ᱱᱟᱥᱤ ᱜᱤ ᱵᱟᱹᱱᱩᱜᱼᱟ ᱟᱠᱟᱞ ᱫᱚ᱾ ᱟᱨ ᱱᱤᱛᱚᱜ ᱜᱤ ᱟᱢᱟᱛᱚ ᱡᱚᱠᱷᱚᱱ ᱡᱚᱠᱷᱚᱱ ᱛᱚᱠᱷᱚᱱ ᱟᱨᱠᱤ ᱠᱩ ᱪᱟ ᱥᱟᱨᱟᱫᱤᱱ ᱠᱚ ᱪᱟᱞᱟᱜᱼᱟ ᱵᱤᱨᱛᱮ ᱥᱟᱦᱟᱱ ᱟᱹᱜᱩ᱾ ᱥᱟᱠᱟᱢ ᱦᱮᱸᱡ ᱯᱩᱴᱠᱟᱹ ᱦᱟᱞᱟᱝ ᱩᱫ ᱦᱟᱞᱟᱝ᱾
ᱚ ᱛᱟᱦᱚᱞᱮ ᱚᱱᱛᱮ ᱢᱟ ᱚᱱᱮ ᱵᱟᱹᱠᱩ ᱢᱮᱱᱟ ᱢᱟᱨᱮ ᱡᱤᱱᱤᱥ ᱡᱮᱴᱟ ᱢᱟᱨᱤ ᱛᱮ ᱞᱟᱦᱟᱛᱮ ᱠᱚ ᱢᱮᱱᱟ ᱦᱟᱱᱮ ᱥᱟᱝ, ᱯᱟᱹᱥᱠᱟᱹ, ᱵᱤᱭᱟᱹ ᱪᱮᱫ ᱠᱚ ᱢᱮᱱᱟᱜ ᱚᱱᱟ ᱠᱚᱢᱟ ᱧᱟᱢᱚᱜ ᱛᱟᱞᱮ ᱵᱟᱝ?
ᱦᱮᱸ ᱡᱚᱛᱚ ᱜᱮ ᱧᱟᱢᱚᱜ ᱜᱮᱭᱟ ᱱᱮᱛᱟᱨ ᱫᱤᱱ ᱫᱚ ᱠᱟᱹᱯᱩ ᱠᱚ ᱞᱟᱜ ᱟᱹᱜᱩᱭᱟ᱾ ᱠᱟᱹᱯᱩ ᱠᱚ ᱛᱤᱠᱤᱭᱟ ᱡᱚᱢ ᱟᱹᱠᱩ᱾
ᱚᱸᱜ, ᱚᱱᱟ ᱠᱚᱢᱟ ᱟᱹᱰᱤ ᱵᱷᱟᱜᱤ ᱡᱤᱱᱤᱥ ᱠᱟᱱ ᱪᱚ᱾
ᱱᱮᱛᱟᱨ ᱫᱚ ᱩᱫ ᱠᱚ ᱦᱟᱞᱟᱝ ᱟᱹᱜᱩᱭᱫᱟ ᱛᱚᱨᱢᱟᱞ ᱩᱫ᱾ ᱟᱭᱢᱟ ᱨᱚᱠᱚᱢ ᱩᱫ ᱢᱮᱱᱟᱜ ᱠᱟᱫᱟ ᱵᱤᱨ ᱨᱮ ᱦᱮᱸ ᱦᱮᱸ ᱩᱫ ᱯᱩᱴᱠᱟᱹ ᱵᱟᱝ ᱩᱫ ᱫᱚ ᱚᱠᱟᱨᱮ ᱜᱳᱞ ᱜᱳᱞ ᱫᱚ᱾
ᱵᱟᱝ ᱦᱮᱸᱜ, ᱩᱫ ᱠᱚᱦᱚᱸ ᱢᱮᱱᱟᱜ ᱜᱳᱞ ᱜᱳᱞᱟᱜ ᱦᱚᱸ ᱢᱮᱱᱟᱜᱼᱟ ᱦᱮᱸ᱾ ᱪᱷᱟᱛᱟ ᱞᱮᱠᱟ ᱦᱚ ᱢᱮᱱᱟᱜᱼᱟ ᱜᱳᱞ ᱜᱳᱞᱟᱜ ᱦᱚ ᱢᱮᱱᱟᱜᱼᱟ᱾
ᱜᱳᱞ ᱜᱳᱞᱟ ᱫᱚ ᱚᱱᱟ ᱫᱚ ᱤᱭᱟᱹ ᱠᱟᱱᱟ ᱚᱱᱟ ᱫᱚ ᱮᱢᱱᱤ ᱰᱟᱦᱟᱨ ᱠᱚᱨᱮ ᱦᱚᱢ ᱧᱟᱢᱟ᱾ ᱩᱫ ᱫᱚ ᱛᱟᱦᱚᱞᱮ ᱵᱟᱢ ᱧᱮᱞ ᱠᱟᱫᱟ? ᱦᱮ ᱚᱱᱟ ᱫᱚ ᱠᱟᱱᱟ ᱪᱷᱟᱛᱟ ᱞᱮᱠᱟᱱᱟᱜ ᱫᱚ ᱟᱫᱚ ᱜᱳᱞ ᱜᱳᱞᱟᱜ ᱫᱚ ᱚᱱᱟ ᱫᱚ ᱚᱱᱟ ᱫᱚ ᱦᱮᱸᱭ ᱛᱤᱭᱟᱹ ᱠᱚ ᱢᱮᱛᱟᱜᱼᱟ ᱛᱩᱢᱵᱟᱹ ᱠᱚ ᱢᱮᱛᱟᱜᱼᱟ᱾
ᱚᱱᱟᱢᱟ ᱥᱤᱵᱤᱞ ᱜᱤ᱾
ᱦᱩᱸ ᱥᱤᱵᱤᱞ ᱜᱤᱭᱟ ᱚᱱᱟ ᱫᱚ ᱵᱟᱹᱭᱥᱤ ᱵᱟᱹᱠᱩ ᱡᱚᱢ ᱜᱮᱭᱟ ᱛᱚ᱾
ᱩᱸ
ᱚᱱᱟ ᱫᱚ ᱵᱟᱨᱦᱮ ᱠᱚᱨᱮ ᱡᱟᱱᱟᱢᱚᱜ ᱚᱱᱟ ᱰᱟᱦᱟᱨ ᱟᱹᱨᱤ ᱠᱚᱨᱮ᱾ ᱰᱟᱦᱟᱨ ᱟᱹᱨᱤ ᱠᱚᱨᱮ ᱡᱟᱱᱟᱢᱚᱜᱼᱟ ᱡᱟᱦᱟᱱᱟᱜ ᱵᱟᱜᱟᱱ ᱠᱚᱨᱮ ᱡᱟᱱᱟᱢᱚᱜᱼᱟ᱾ ᱚᱱᱟ ᱫᱚ ᱵᱤᱨ ᱨᱮᱫᱚ ᱵᱟᱝ ᱧᱟᱱᱚᱜ ᱜᱮᱭᱟ, ᱚᱱᱟ ᱫᱚ ᱮᱠᱮᱱ ᱵᱟᱨᱦᱮ ᱠᱚᱨᱮ ᱜᱮ᱾
ᱚ ᱵᱷᱟᱜᱤ ᱢᱟ ᱛᱟᱦᱚᱞᱮ ᱟᱯᱮ ᱢᱟ ᱛᱟᱦᱚᱞᱮ ᱢᱟᱱᱮ ᱵᱷᱟᱜᱤ ᱵᱷᱟᱜᱤ ᱡᱤᱱᱤᱥ ᱯᱮ ᱡᱚᱢᱮᱫ ᱠᱟᱱ ᱟᱯᱮ ᱢᱟ ᱛᱚ᱾ ᱛᱷᱟᱞᱮ, ᱚᱱᱟ ᱢᱟᱨᱮ ᱢᱟᱨᱮ ᱢᱟᱨᱮ ᱥᱮᱫᱟᱭ ᱨᱮᱱᱟᱜ ᱡᱤᱱᱤᱥ ᱚᱱᱟ ᱠᱚᱫᱚ ᱠᱚᱢ ᱜᱩᱱ ᱢᱮᱱᱟᱜᱼᱟ ᱚᱱᱟ ᱠᱚᱫᱚ
ᱥᱤᱫᱫᱟᱭ ᱨᱮᱭᱟᱜ ᱡᱤᱱᱤᱥ ᱫᱚ ᱱᱤᱛ ᱥᱮᱭ ᱢᱮᱱᱟᱜᱼᱟ ᱥᱮᱫᱟᱭ ᱨᱮᱭᱟᱜ ᱡᱤᱱᱤᱥ ᱥᱤ ᱫᱚ ᱵᱟᱝ ᱠᱟᱱᱟ ᱚᱱᱟ ᱫᱚ ᱤᱱᱟᱹᱜᱮ ᱢᱮᱱᱟᱜ ᱟᱠᱟᱫᱟ ᱥᱮᱫᱟᱭ ᱡᱤᱱᱤᱥ ᱫᱚ ᱚᱱᱟ ᱠᱚ ᱛᱮᱦᱮᱸᱱᱟ? ᱱᱤᱭᱟᱹ ᱫᱚ ᱠᱚᱱᱴᱤᱱᱤᱭᱩ ᱪᱟᱞᱟᱣ ᱦᱤᱡᱩᱜ ᱠᱟᱱᱟ ᱱᱤᱭᱟᱹ ᱫᱚ ᱛᱟᱭ
ᱠᱚᱱᱴᱤᱱᱤᱭᱩ ᱪᱟᱞᱟᱜ ᱟᱞᱮ ᱱᱚᱛᱮ ᱚᱱᱟ ᱠᱚᱢᱟ ᱚᱱᱟ ᱜᱮᱢᱟ ᱵᱟᱹᱱᱩᱜ ᱟᱞᱮᱭᱟᱜ ᱢᱟ, ᱱᱚ
ᱚ ᱚᱸ ᱚᱱᱟᱜᱮ ᱵᱤᱨ ᱛᱮᱦᱮᱞᱮᱱ ᱠᱷᱟᱡ ᱜᱮ ᱛᱮᱦᱮᱸᱱᱟ ᱵᱮᱱ
ᱦᱮᱸ ᱵᱤᱨ ᱢᱮᱱᱟᱜᱼᱟ ᱛᱷᱚᱨ ᱵᱤᱨ ᱠᱚᱨ ᱚᱱᱟ ᱛᱚᱨ ᱚᱱᱟ ᱠᱚᱨᱮ ᱢᱮᱱᱟᱜᱼᱟ ᱢᱮᱱᱟᱜᱼᱟ᱾
ᱦᱮᱸ, ᱚᱱᱟ ᱵᱮᱱ
ᱚᱸ ᱟᱪᱪᱷᱟ, ᱵᱤᱨ ᱠᱚᱨᱮ ᱱᱩᱠᱩ ᱤᱭᱟᱹ ᱠᱚ ᱵᱟᱹᱱᱩᱜ ᱠᱚᱣᱟ ᱵᱤᱨ ᱠᱚᱨᱮᱱ ᱪᱤᱞᱤ ᱠᱩ ᱢᱟᱱᱮ ᱩᱱᱠᱩ ᱡᱤᱵᱽ ᱤᱭᱟᱹ ᱠᱩ ᱛᱟᱦᱮᱸᱱ ᱩᱱᱠᱩ᱾
ᱦᱮᱸ ᱩᱱᱠᱩ ᱫᱚ ᱩᱱᱠᱩ ᱫᱚᱠᱚ ᱛᱟᱦᱮᱸᱱ ᱜᱮᱭᱟᱛᱚ ᱠᱟᱹᱴᱤᱡ ᱠᱚᱡᱫᱚ ᱡᱚᱛᱚ ᱜᱮ ᱢᱮᱱᱟᱜ ᱟᱠᱟᱫ ᱠᱚᱣᱟ᱾
ᱚ ᱟᱪᱪᱷᱟ ᱟᱪᱪᱷᱟ ᱡᱚᱢ ᱜᱚᱡ ᱵᱟᱲᱟ ᱠᱚᱣᱟ ᱯᱮ? ᱜᱚᱪ ᱵᱟᱲᱟ ᱠᱚᱜᱮ ᱭᱟᱯᱮ ᱟᱪᱪᱷᱟ᱾
ᱵᱟᱝ ᱱᱮᱛᱟᱨ ᱛᱮ ᱪᱚᱢ ᱜᱚᱪ ᱠᱚ ᱵᱮᱠᱟᱨ ᱩᱱᱠᱩ ᱜᱚᱪ ᱠᱟᱛᱮᱫ ᱫᱚ᱾ ᱱᱮᱛᱟᱨ ᱫᱚᱼᱼ ᱜᱟᱡᱟᱲ ᱦᱚ ᱜᱟᱡᱟᱲ ᱜᱮᱭᱟ ᱪᱤᱠᱟᱢ ᱜᱚᱡᱮᱭᱟᱼᱼ
ᱵᱷᱟᱹᱜᱤ ᱜᱟᱡᱟᱲᱟ ᱵᱟᱝ ᱜᱷᱚᱱ ᱜᱮᱭᱟ ᱜᱟᱡᱟᱲᱼᱼ
ᱦᱩ ᱦᱩ᱾ ᱟᱵᱟᱨ ᱜᱚᱡ ᱞᱮᱭ ᱠᱷᱟᱱ ᱟᱵᱟᱨ ᱚᱠᱚᱭᱪᱚᱭ ᱧᱮᱞ ᱠᱮᱫ ᱢᱮᱭᱟ ᱛᱚᱠᱷᱚᱱ ᱟᱵᱟᱨ ᱚᱱᱟ ᱱᱤᱭᱮᱼᱼ
ᱦᱮ ᱦᱮ᱾ ᱟᱫᱚ ᱱᱟᱭᱤᱴ ᱟᱨᱠᱤ ᱵᱟᱝ ᱜᱟᱱᱚᱜᱼᱟ᱾
ᱟᱞᱮ ᱫᱟᱜ ᱫᱟᱜ ᱵᱟᱭ ᱫᱟᱜ ᱮᱫᱟ ᱱᱚᱛᱮᱼᱼ
ᱫᱟᱜ ᱫᱚ ᱵᱟᱭ ᱫᱟᱜ ᱮᱫᱟ᱾
ᱚᱱᱛᱮ ᱢᱟ ᱫᱟᱜ ᱨᱮᱱᱟᱜ ᱫᱚᱨᱠᱟᱨ ᱪᱮᱫᱟᱜ ᱥᱮ ᱵᱤᱨ ᱜᱟᱡᱟᱲ ᱢᱮᱱᱟᱜᱼᱟ ᱫᱟᱨᱮ ᱢᱮᱱᱟᱜᱼᱟ᱾
ᱵᱟᱝ ᱟᱫᱚ ᱱᱚᱰᱮ ᱫᱚ ᱤᱭᱟᱹ ᱨᱮᱜᱮ ᱚᱞ ᱢᱮᱱᱟᱜ ᱟᱠᱟᱫᱟ ᱟᱨᱠᱤᱼᱼ ᱡᱮ ᱟᱞᱮ ᱡᱟᱦᱟᱸ ᱱᱤᱭᱟᱹ ᱮᱞᱟᱠᱮ ᱡᱟᱦᱟᱸ ᱢᱮᱱᱟᱜ ᱞᱮᱭᱟᱼᱼ ᱱᱤᱭᱟᱹ ᱫᱚ ᱟᱵᱚ ᱯᱚᱥᱪᱤᱢ ᱵᱟᱝᱞᱟ ᱨᱮ ᱡᱚᱛᱚ ᱠᱷᱚ ᱥᱩᱥᱠᱚᱛᱚᱢ ᱮᱥᱛᱷᱟᱱ ᱠᱟᱱᱟ᱾
ᱫᱚ ᱵᱟᱭ ᱜᱮᱭᱟ᱾
ᱪᱮᱫ ᱡᱟᱭᱜᱟ ᱠᱟᱱᱟ?
ᱱᱤᱭᱟᱹ ᱫᱚ ᱢᱚᱭᱨᱮᱥᱚᱨ ᱠᱟᱱᱟ᱾ ᱢᱚᱭᱩᱨᱮᱥᱥᱚᱨ ᱳᱭᱟᱱ ᱡᱚᱛᱚ ᱠᱷᱚᱭ ᱥᱩᱥᱠᱚᱼᱼ ᱛᱳ ᱡᱟᱦᱟᱱᱟᱜ ᱵᱷᱩᱜᱳᱞ ᱨᱮ ᱢᱮᱯ ᱛᱮᱵᱚᱱ ᱧᱮᱞ ᱞᱮᱠᱷᱟᱱᱡ ᱵᱚᱱ ᱧᱮᱞ ᱞᱮᱠᱷᱟᱱᱡ ᱵᱚᱱ ᱧᱟᱢᱟᱼᱼ
ᱦᱮᱸ ᱦᱮᱸ᱾ ᱟᱪᱪᱷᱟ ᱛᱟᱦᱚᱞᱮ ᱱᱤᱭᱟᱹ ᱟᱫᱚ ᱡᱩᱫᱤ ᱫᱟᱜ ᱱᱟᱜ ᱵᱟᱭ ᱫᱟᱠᱷᱟᱭ ᱤᱭᱟᱹ ᱢᱟᱨᱥᱟᱞ ᱤᱭᱟᱹ ᱫᱟᱜ ᱨᱮᱱᱟᱜ ᱵᱮᱵᱚᱥᱛᱷᱟᱼᱼ ᱛᱚ ᱚᱱᱟ ᱥᱟᱯᱞᱟᱭ ᱯᱷᱤᱞᱴᱟᱨᱼᱼ
ᱠᱮᱱᱮᱞ ᱫᱟᱜ ᱠᱮᱱᱮᱞ ᱫᱟᱜ ᱵᱟᱨᱦᱮ ᱨᱮ ᱠᱮᱱᱮᱞ ᱫᱟᱜ ᱢᱮᱱᱟᱜ-ᱟ᱾
ᱚ ᱠᱮᱱᱮᱞ ᱫᱟᱜ ᱵᱟᱝ?
ᱦᱩᱸ᱾ ᱦᱳᱭ ᱠᱮᱱᱮᱞ ᱫᱟᱜ ᱜᱮ ᱦᱤᱡᱩᱜᱼᱟ ᱚᱱᱟ ᱠᱚᱴᱟ ᱫᱤᱱ ᱯᱚᱨ ᱦᱤᱡᱩᱜ ᱦᱟᱸᱜ ᱟᱵᱟᱨᱼᱼ ᱯᱮ ᱫᱤᱱ ᱯᱚᱨ ᱜᱤ᱾ ᱟᱫᱚ ᱚᱱᱟ ᱛᱮᱜᱮ ᱦᱩᱲᱩ ᱠᱚ ᱨᱚᱦᱚᱭ ᱪᱟᱥ ᱦᱩᱭᱩᱜᱼᱟ ᱠᱷᱚᱨᱟ ᱨᱮᱦᱚᱸ ᱵᱚᱨᱥᱟᱼᱼ ᱥᱟᱞᱨᱮᱱᱟᱜ ᱵᱟᱨ ᱫᱷᱟᱣ ᱜᱮ ᱪᱟᱥ ᱦᱩᱭᱩᱜᱼᱟ ᱟᱞᱮᱥᱮᱱ ᱫᱚᱼᱼ
ᱟᱪᱪᱷᱟ ᱟᱨ ᱦᱟᱱᱟ ᱵᱚᱨᱥᱟ ᱤᱭᱟᱹ ᱥᱤᱛᱩᱝ ᱥᱚᱢᱚᱭ ᱦᱩᱲᱩᱯᱮ ᱨᱚᱦᱚᱭ ᱵᱟᱲᱟᱭ ᱜᱮᱭᱟ ᱵᱟᱝ?
ᱦᱮᱸᱼᱼ
ᱯᱚᱲᱟ ᱞᱤ ᱥᱮ ᱚᱠᱚᱭ?
ᱦᱮᱸ ᱨᱚᱦᱚᱭ ᱜᱮ᱾
ᱟᱪᱪᱷᱟ ᱟᱪᱪᱷᱟ ᱛᱟᱵᱮ ᱱᱚᱣᱟᱼᱼ ᱚᱵᱷᱟᱜᱤ ᱜᱮ᱾
ᱵᱟᱨ ᱫᱷᱟᱣ ᱵᱚᱞᱮ ᱨᱚᱦᱚᱭ ᱜᱮᱭᱟ ᱱᱤᱭᱟᱹ ᱨᱮᱦᱚᱸ ᱦᱟᱱᱟ ᱥᱮᱫ ᱦᱚᱸᱼᱼ
ᱟᱞᱮ ᱦᱚᱸ ᱟᱞᱮ ᱦᱚᱸ ᱵᱟᱨᱫᱚᱢ ᱜᱮᱞᱮ ᱨᱚᱦᱚᱭᱟ ᱦᱩᱲᱩ ᱜᱮᱞᱮ ᱨᱚᱦᱚᱭᱟ᱾ ᱱᱤᱛᱚᱜ ᱦᱚᱸ ᱦᱩᱲᱩ ᱟᱨ ᱡᱚᱠᱷᱚᱡ ᱦᱚᱼᱼ
ᱵᱟᱨ ᱫᱷᱟᱣ ᱜᱮ ᱦᱩᱲᱩ ᱚᱼᱼ
ᱦᱮᱸ᱾
ᱚᱱᱟᱜᱮ ᱳᱭ ᱟᱨᱠᱤ ᱦᱩᱲᱩ ᱱᱤᱭᱮ ᱜᱮᱛᱚ ᱵᱮᱥᱤᱼᱼ
ᱦᱮᱸ ᱫᱟᱠᱟ ᱫᱟᱠᱟ ᱡᱚᱢ ᱛᱟᱦᱮᱱ ᱠᱷᱟᱡ ᱦᱩᱭᱩᱜ-ᱟ, ᱟᱨ ᱥᱚᱵᱡᱤ ᱠᱚᱢᱟ
ᱟᱥᱻ ᱥᱚᱵᱡᱤ ᱠᱚᱦᱚᱸ ᱨᱚᱦᱚᱭ ᱜᱮ ᱵᱟᱝ ᱦᱩᱭᱩᱜ-ᱟ᱾
ᱟᱻᱞ, ᱥᱚᱵᱡᱤ ᱠᱚᱢᱟ ᱮᱱᱛᱮᱜ ᱵᱷᱟᱜᱮ᱾